ᱦᱮᱞᱳ ᱾
ᱦᱮᱞᱳ ᱾
ᱨᱚᱲ ᱮᱢ ᱟᱸᱡᱚᱢ ᱧᱟᱢ ᱫᱟ?
ᱦᱮᱞᱳ ᱾
ᱨᱚᱲᱮᱢ ᱟᱸᱡᱚᱢ ᱧᱟᱢ ᱫᱟ? ᱦᱮᱞᱳ ᱾
ᱦᱮᱸ ᱟᱸᱡᱚᱢᱚᱜ ᱠᱟᱱᱟ ᱾
ᱚ ᱨᱚᱲ ᱛᱷᱚᱲᱟ ᱵᱟᱝ ᱟᱸᱡᱚᱢᱚᱜ ᱠᱟᱱ ᱛᱟᱢᱟ ᱾ ᱦᱮᱸ ᱱᱤᱛᱚᱜ ᱫᱚ ᱟᱸᱡᱚᱢ ᱧᱟᱢᱚᱜ ᱠᱟᱱᱟ ᱾
ᱟᱸᱡᱚᱢᱚᱜ ᱠᱟᱱᱟ ᱟᱸᱡᱚᱢᱚᱜ ᱠᱟᱱᱟ ᱾ ᱦᱮᱸ ᱟᱸᱡᱚᱢᱚᱜ ᱠᱟᱱᱟ ᱾
ᱚᱻ ᱟᱸᱡᱚᱢ ᱫᱟᱢ ᱱᱤᱛᱚᱜ ᱫᱚ? ᱪᱮ ᱤᱧᱟᱜ ᱨᱚᱲᱮᱢ ᱟᱸᱡᱚᱢ ᱧᱟᱢ ᱫᱟ?
ᱦᱮᱸ ᱞᱟᱹᱭᱫᱟᱹᱧ ᱪᱮᱫ ᱮᱢ ᱪᱤᱠᱟ ᱫᱟ? ᱦᱮᱸ ᱟᱡᱚᱢ ᱫᱤᱧ ᱾
ᱪᱤᱠᱟᱹ ᱜᱮ ᱵᱟᱝ ᱦᱚᱜᱼᱚᱭ ᱚᱲᱟᱜ ᱠᱚᱨᱮ ᱜᱮ ᱾
ᱚ ᱾ ᱪᱮᱫ ᱠᱟᱹᱢᱤ ᱵᱟᱲᱟᱭ ᱦᱩᱭᱩᱜ ᱠᱟᱱᱟ ᱱᱤᱛᱳ ᱫᱚ?
ᱠᱟᱹᱢᱤ ᱵᱟᱲᱟ ᱫᱚ ᱱᱤᱛᱚᱜ ᱫᱚ ᱥᱮᱨᱚᱠᱚᱢ ᱫᱚ ᱪᱮᱫ ᱦᱚᱸ ᱵᱟᱝ ᱦᱳᱭᱳᱜ ᱠᱟᱱᱟ ᱱᱚᱜ-ᱚᱭ ᱠᱷᱚᱥᱞᱟ ᱠᱚᱜᱮᱞᱮ ᱜᱩᱴᱤᱭᱟᱹᱢ ᱨᱦᱳᱭ ᱠᱮᱫᱟ ᱟᱫᱚ ᱱᱤᱛᱚᱜ ᱫᱚ ᱚᱲᱟᱜ ᱨᱮᱜᱮ ᱾
ᱦᱮᱞᱳ ᱾
ᱟᱯᱮ ᱥᱮᱫ ᱨᱤᱢᱤᱞ ᱮ ᱨᱟᱠᱟᱵ ᱞᱟᱜᱼᱟ ᱛᱮᱦᱤᱧ?
ᱚ ᱦᱮᱸ ᱠᱷᱚᱥᱞᱟ ᱠᱚᱫᱚ ᱠᱚᱴᱟ ᱪᱟᱵᱟ ᱦᱩᱭᱱᱟ ᱥᱮ ᱪᱮᱫ?
ᱠᱷᱚᱥᱞᱟ ᱠᱚ ᱦᱮᱸ ᱛᱟᱲᱟᱛᱟᱲᱤ ᱠᱚᱴᱟ ᱪᱟᱵᱟ ᱦᱩᱭᱮᱱ ᱜᱮᱭᱟ ᱨᱤᱢᱤᱞ ᱨᱤᱢᱤᱞ ᱧᱮᱞᱚᱜ ᱠᱟᱱ ᱛᱟᱦᱮᱸᱫ ᱛᱚ ᱛᱟᱦᱞᱮ ᱛᱟᱲᱟ ᱦᱩᱲᱩ ᱞᱮ ᱠᱚᱴᱟ ᱦᱚᱫ ᱠᱮᱫᱟ ᱾
ᱚ ᱾
ᱫᱚᱢᱮ ᱵᱮᱥ ᱛᱮ ᱵᱟᱭ ᱥᱤᱛᱩᱝ ᱟᱠᱟᱫᱟ ᱾
ᱦᱮᱸ ᱛᱮᱦᱮᱧ ᱫᱚ ᱥᱮᱛᱟᱜ ᱠᱷᱚᱱᱟᱜ ᱜᱮ ᱨᱤᱢᱤᱞ ᱨᱤᱢᱤᱞ ᱧᱮᱞᱚᱜ ᱠᱟᱱᱟ ᱛᱚ ᱾
ᱦᱮᱸ ᱾
ᱚ ᱾ ᱛᱟᱦᱞᱮ ᱡᱚᱢ ᱵᱟᱲᱟ ᱠᱟᱫᱚ ᱦᱩᱭ ᱠᱟᱱᱟ ᱥᱮ ᱵᱟᱝ?
ᱦᱮᱸ ᱢᱟᱸᱡᱟᱱ ᱫᱟᱠᱟ ᱡᱚᱢ ᱵᱟᱲᱟ ᱠᱚ ᱦᱩᱭᱮᱱ ᱜᱮᱭᱟ ᱾
ᱚ ᱾
ᱟᱢ ᱜᱮ ᱪᱮᱫ ᱠᱚᱢ ᱠᱟᱹᱢᱤ ᱵᱟᱲᱟᱭ ᱮᱫᱟ?
ᱤᱧ ᱦᱚᱸ ᱱᱤᱛᱚᱜ ᱵᱮᱠᱟᱨ ᱜᱮ ᱢᱤᱹᱧᱟ ᱚᱲᱟᱜ ᱠᱷᱚᱱᱟᱜ ᱢᱟᱱᱮ ᱠᱟᱹᱡ ᱵᱟᱭᱨᱮ ᱥᱮᱱᱤᱧ ᱩᱰᱳᱜ ᱟᱠᱟᱱᱟ ᱾
ᱚ
ᱫᱚᱢᱮ ᱜᱚᱨᱚᱢ ᱜᱮ ᱵᱩᱡᱷᱟᱹᱜ ᱠᱟᱱᱟ ᱛᱚ?
ᱦᱩᱸ᱾ ᱟᱨ ᱨᱤᱢᱤᱞ ᱨᱤᱢᱤᱞ ᱛᱟᱦᱮᱸ ᱠᱟᱱ ᱨᱮᱦᱚᱸ ᱥᱤᱛᱩᱝ ᱜᱚᱨᱚᱢ ᱫᱚᱢᱮ ᱛᱚ᱾
ᱫᱤᱱ ᱫᱚ ᱱᱟᱜ ᱚᱱᱟ ᱦᱮᱸ ᱫᱟᱜ ᱵᱟᱲᱟ ᱠᱮᱫᱟ ᱟᱯᱮ ᱚᱱᱛᱮ ᱫᱚ ᱾
ᱟᱞᱮ ᱚᱱᱛᱮ ᱛᱟᱞᱮ ᱨᱩᱱᱦᱤ ᱱᱚᱛᱮ ᱫᱚ ᱨᱩᱱᱦᱤ ᱥᱚᱢᱚᱭ ᱫᱟᱜ ᱞᱮᱜᱟ ᱟᱫᱚ ᱵᱟᱭ ᱫᱟᱜ ᱟᱠᱟᱫᱟ᱾
ᱟᱞᱮ ᱱᱚᱛᱮ ᱫᱚ ᱯᱚᱨᱮ ᱫᱟᱜ ᱵᱟᱲᱟ ᱠᱮᱫ ᱜᱮᱭᱟᱭ
ᱚ, ᱛᱚᱞᱟ ᱠᱚᱫᱚ ᱯᱮ ᱜᱤᱰᱤ ᱠᱮᱫᱟ ᱥᱮ ᱵᱟᱝ ᱛᱟᱦᱚᱞᱮ?
ᱛᱚᱞᱟ ᱠᱚᱫᱚ ᱜᱤᱰᱤ ᱵᱟᱝ ᱦᱩᱭ ᱠᱟᱱᱟ ᱾
ᱟᱸ᱾
ᱟᱯᱮ ᱫᱚ?
ᱟᱞᱮ ᱦᱚᱸ ᱜᱤᱲᱤ ᱵᱟᱲᱟ ᱫᱚ ᱦᱩᱭ ᱠᱟᱱᱟ ᱦᱟᱨᱟ ᱟᱠᱟᱱ ᱛᱟᱞᱮᱭᱟ ᱱᱟᱥᱮ ᱱᱟᱥᱮ ᱨᱩᱱᱦᱤ ᱥᱚᱢᱚᱭ ᱜᱮᱞᱮ ᱜᱤᱰᱤ ᱠᱮᱫᱟ ᱛᱚ ᱫᱟᱜᱼᱼ ᱦᱮᱛᱟᱨ ᱦᱮᱛᱟᱨ ᱯᱚᱨᱮ ᱜᱮ ᱾
ᱦᱮᱸ
ᱱᱤᱛ ᱫᱚ ᱱᱟᱦᱟᱜ ᱟᱢᱟᱜ ᱟᱹᱛᱩ ᱫᱤᱥᱚᱢ ᱫᱚ ᱚᱠᱟ ᱨᱮ ᱛᱟᱢᱼᱼ
ᱤᱧᱟᱹᱜ ᱟᱹᱛᱩ ᱫᱤᱥᱚᱢ ᱫᱚ ᱵᱟᱸᱠᱩᱲᱟ ᱰᱤᱥᱴᱤᱠᱼᱼ
ᱵᱟᱸᱠᱩᱲᱟ ᱰᱤᱥᱴᱤᱠ ᱨᱮᱱᱟᱜ ᱪᱤᱫ ᱡᱟᱭᱜᱟ ᱯᱟᱲᱟᱜ‌ ᱠᱟᱱ ᱛᱟᱢᱟ?
ᱨᱟᱱᱤᱵᱟᱸᱱ ᱥᱟᱭᱤᱴ ᱾
ᱚ
ᱟᱨ ᱟᱢᱟᱜ ᱟᱹᱛᱩ ᱫᱤᱥᱚᱢ ᱫᱚ?
ᱤᱧ ᱫᱚ ᱱᱤᱭᱟᱹ ᱡᱷᱟᱲᱜᱮᱨᱟᱢ ᱰᱤᱥᱴᱤᱠ ᱯᱟᱲᱟᱜ ᱠᱟᱱᱟ᱾
ᱚᱸᱻ
ᱨᱟᱱᱤᱵᱟᱱ ᱚᱱᱛᱮ ᱪᱮᱫ ᱟᱹᱛᱩ? ᱪᱮᱫ ᱟᱹᱛᱩ ᱪᱮᱫ ᱟᱹᱛᱩ?
ᱢᱟᱱᱮ ᱱᱟᱥᱮᱱᱟᱜ ᱪᱟᱞᱟᱜ ᱦᱩᱭᱩᱜ-ᱟ ᱳᱭ ᱨᱟᱱᱤᱵᱟᱱ ᱜᱮ ᱯᱨᱚᱯᱟᱨ ᱨᱟᱱᱤᱵᱟᱱ ᱜᱮ ᱯᱟᱲᱟᱜ-ᱟ ᱱᱟᱥᱮᱱᱟᱜ ᱪᱷᱟᱲᱟ ᱜᱮᱭᱟ ᱾
ᱦᱚᱸ ᱵᱟᱡᱟᱨ ᱥᱚᱴ ᱟᱠᱟᱱᱟ ᱫᱚᱢᱮ ᱮᱠᱴᱟ ᱵᱟᱝ ᱥᱟᱺᱜᱤᱧᱟ ᱾
ᱦᱩᱸ ᱵᱟᱡᱟᱨ ᱥᱩᱨ ᱧᱚᱜ ᱜᱮᱭᱟ ᱾
ᱛᱟᱦᱟᱞᱮ ᱱᱤᱛᱚᱜ ᱫᱚ ᱚᱲᱟᱜ ᱨᱮ ᱫᱚ ᱚᱠᱚᱭ ᱚᱠᱚᱭ ᱢᱮᱱᱟᱜ ᱠᱚᱣᱟ? ᱤᱭᱟᱹ ᱱᱚᱣᱟ ᱛᱩᱞᱜᱟᱹ ᱟᱸᱡᱚᱢ ᱠᱟᱫᱟ?
ᱦᱮᱸ
ᱥᱤᱞᱫᱟᱹᱢ ᱟᱸᱡᱚᱢ ᱟᱠᱟᱫᱟ ᱥᱤᱞᱫᱟᱹᱼᱼ
ᱦᱮᱸ ᱟᱸᱡᱚᱢ ᱠᱟᱜ ᱜᱤᱭᱤᱧ
ᱦᱮᱸ ᱚᱱᱛᱮ ᱛᱤᱧ ᱥᱤᱞᱫᱟᱹ ᱠᱷᱚᱱᱟᱜ ᱯᱮᱨᱟᱭ ᱪᱷᱚ ᱠᱤᱞᱳ ᱢᱤᱴᱟᱨ ᱦᱳᱭᱳᱜ ᱛᱤᱧᱟ
ᱚ ᱫᱚᱢᱮ ᱫᱚ ᱵᱟᱝ ᱥᱟᱺᱜᱤᱧᱟ ᱛᱟᱦᱚᱞᱮ ᱥᱤᱞᱫᱟᱹ ᱠᱷᱚᱱᱟᱜ ᱾ ᱞᱟᱹᱭ ᱫᱤᱧ ᱥᱤᱞᱫᱟᱹ ᱠᱷᱚᱱᱟᱜ ᱫᱚ ᱫᱚᱢᱮ ᱫᱚ ᱵᱟᱝ ᱥᱟᱹᱜᱤᱧᱟ ᱾
ᱵᱟ ᱵᱟ ᱯᱟᱴᱟᱵᱤᱫᱟᱹ ᱠᱚ ᱯᱮ ᱦᱮᱡ ᱵᱟᱲᱟ ᱠᱟᱱᱟ ᱥᱮ ᱵᱟᱝ ᱛᱟᱦᱟᱞᱮᱼᱼ
ᱵᱟᱝ ᱪᱟᱞᱟᱣ ᱫᱚ ᱵᱟᱝ ᱦᱩᱭ ᱠᱟᱱᱟ ᱟᱸᱡᱚᱢ ᱦᱩᱭ ᱠᱟᱱᱟ ᱾ ᱡᱮ ᱦᱩᱭᱩᱜ ᱜᱮᱭᱟ ᱚᱱᱛᱮᱼᱼ
ᱦᱮᱸ ᱟᱰᱤ ᱢᱟᱨᱟᱝ ᱯᱟᱛᱟ ᱦᱮᱱᱟᱜ ᱫᱚ ᱚᱱᱟ ᱯᱚᱨᱮ ᱦᱮᱸ ᱟᱞᱮ ᱥᱩᱨ ᱜᱮᱭᱟ ᱛᱚ ᱫᱚᱢᱮ ᱮᱠᱴᱟ ᱵᱟᱝ ᱥᱟᱺᱜᱤᱧᱟ ᱚᱱᱮ ᱛᱮᱸᱧ ᱢᱮᱛᱟᱢ ᱠᱟᱱᱟ ᱚᱱᱮ ᱟᱞᱮ ᱡᱟᱦᱟᱸ ᱱᱤᱭᱟᱹ ᱯᱟᱛᱟ ᱵᱤᱸᱫᱟᱹ ᱯᱟᱛᱟᱵᱤᱸᱫᱟᱹ ᱡᱟᱦᱟᱸ ᱴᱟᱺᱰᱤ ᱢᱮᱱᱟᱜ ᱫᱚ ᱚᱸᱰᱮ ᱠᱷᱚᱱᱟᱜ ᱳᱭ
ᱚᱸ ᱾
ᱟᱪᱪᱷᱟ ᱚᱱᱮ, ᱚᱱᱮ ᱡᱟᱦᱟᱸ ᱟᱯᱮ, ᱦᱮᱸ ᱦᱮᱸ ᱾ ᱛᱟᱦᱚᱞᱮ ᱟᱯᱮ ᱚᱸᱰᱮ ᱡᱟᱦᱟᱸ ᱨᱟᱱᱤᱵᱟᱱᱫ ᱚᱸᱰᱮ ᱚᱸᱰᱮ ᱠᱷᱚᱱᱟᱜ ᱚᱱᱟ ᱛᱟᱞᱵᱮᱲᱟ ᱫᱚ ᱛᱤᱱᱟᱜ ᱥᱟᱺᱜᱤᱧᱟ?
ᱥᱟᱺᱜᱤᱧ ᱧᱚᱜ ᱜᱮᱭᱟ ᱱᱟᱥᱮᱱᱟᱜ ᱾
ᱚ ᱾ ᱨᱟᱱᱤᱵᱟᱱᱫ ᱚᱱᱟ ᱨᱮ ᱜᱟᱛᱮ ᱜᱤᱫᱽᱨᱟᱹ ᱠᱚᱠᱚ ᱛᱟᱦᱮᱸ ᱠᱟᱱᱟ ᱾
ᱚ ᱾ ᱟᱞᱮ ᱱᱚᱛᱮ?
ᱟᱨ ᱞᱟᱹᱭ ᱫᱟᱹᱧ ᱛᱟᱦᱞᱮ ᱫᱚ ᱚᱞᱚᱜ ᱯᱟᱲᱷᱟᱣ ᱫᱚ , ᱦᱮᱸ ᱟᱯᱮ ᱚᱱᱛᱮ ᱜᱮ ᱾ ᱚᱞᱚᱜ ᱯᱟᱲᱦᱟᱣ ᱫᱚ ᱛᱤᱱᱟᱹᱜ ᱥᱟᱺᱜᱤᱧ ᱟᱢ ᱫᱚ?
ᱚᱞᱚᱜ ᱯᱟᱲᱦᱟᱣ ᱫᱚ ᱠᱚᱞᱮᱡᱽ ᱦᱟᱹᱵᱤᱡ ᱜᱮ ᱾
ᱦᱮᱞᱳ ᱾
ᱠᱚᱞᱮᱡᱽ ᱫᱷᱟᱹᱵᱤᱡ ᱜᱮᱠᱚ ᱯᱟᱲᱦᱟᱣ ᱦᱩᱭ ᱟᱠᱟᱱᱟ ᱟᱨ
ᱚ ᱾
ᱟᱢ ᱫᱚ ᱛᱤᱱᱟᱹᱜ ᱫᱷᱟᱵᱤᱢ ᱚᱞ ᱯᱟᱲᱦᱟᱣ ᱟᱠᱟᱫᱟ?
ᱢᱟᱱᱮ ᱚᱞ ᱯᱟᱲᱦᱟᱣ ᱫᱚ ᱰᱷᱮᱨ ᱜᱮ ᱦᱩᱭ ᱠᱟᱱᱟ ᱢᱟᱱᱮ ᱤᱧ ᱦᱚᱸ ᱠᱚᱞᱮᱡᱽ ᱠᱚᱧ ᱠᱚᱢᱯᱞᱤᱴ ᱠᱮᱫᱟ ᱱᱤᱛᱚᱜ ᱟᱫᱚ ᱠᱚᱞᱮᱡᱽ ᱠᱚ ᱠᱚᱢᱯᱞᱤᱴ ᱠᱟᱛᱮ ᱢᱟᱱᱮ ᱠᱚᱢᱯᱤᱴᱮᱴᱤᱵᱷ ᱯᱨᱤᱯᱟᱨᱮᱥᱚᱱ ᱠᱚ ᱪᱟᱞᱟᱜ ᱠᱟᱱᱟ ᱾
ᱚᱸ ᱾
ᱛᱟ ᱟᱢᱫᱚ ᱚᱠᱟ ᱠᱚᱞᱮᱡᱽ ᱨᱮᱢ ᱯᱟᱲᱦᱟᱣ ᱞᱮᱱᱟ?
ᱤᱧ ᱫᱚ ᱵᱤᱥᱱᱩᱯᱩᱨ ᱠᱚᱞᱮᱡᱽ ᱨᱮ ᱾
ᱵᱤᱥᱱᱩᱯᱩᱨ?
ᱦᱮᱸ, ᱟᱢ ᱫᱚ ᱚᱠᱟ ᱠᱚᱞᱮᱡᱽ ᱠᱷᱚᱱ ᱛᱟᱦᱞᱮ ᱚᱠᱟ ᱠᱚᱞᱮᱡᱽ ᱨᱮᱢ ᱯᱟᱲᱦᱟᱣ ᱟᱠᱟᱱᱟ?
ᱚᱱᱟ ᱯᱤ ᱢᱳᱲ ᱮᱢ ᱟᱸᱡᱚᱢ ᱠᱟᱫᱟ?
ᱦᱮᱸ ᱟᱸᱡᱚᱢ ᱠᱟᱜ ᱜᱤᱭᱟᱹᱧ ᱾
ᱦᱮᱸ ᱚᱸᱰᱮ ᱠᱷᱚᱱᱟᱜ ᱮᱢ ᱦᱩᱭ ᱠᱟᱱᱟ ᱾
ᱚ ᱾
ᱞᱟᱹᱭ ᱫᱟᱹᱧ ᱛᱟᱦᱞᱮ ᱟᱢ ᱫᱚ ᱚᱠᱟᱴᱟᱜ ᱥᱟᱵᱡᱮᱠᱴ ᱛᱮᱢ ᱯᱟᱲᱦᱟᱣ ᱞᱮᱱᱟ?
ᱴᱤᱴᱤᱵᱷ ᱮᱠᱡᱟᱢ ᱞᱟᱹᱜᱤᱫ ᱫᱚ ᱠᱳᱱᱳ ᱠᱳᱪᱤᱝ ᱮᱢ ᱦᱟᱛᱟᱣ ᱠᱟᱫᱟ?
ᱠᱳᱪᱤᱝ ᱵᱚᱞᱛᱮ ᱜᱮᱞᱮ ᱱᱚᱣᱟ ᱡᱟᱦᱟᱸ ᱤᱭᱩᱴᱩᱵᱽ ᱠᱚᱨᱮ ᱡᱟᱦᱟᱸ ᱪᱮᱱᱮᱞ ᱠᱚ ᱢᱮᱱᱟᱜᱼᱟ ᱜᱨᱩᱯ ᱠᱚ ᱢᱮᱱᱟᱜᱼᱟ, ᱛᱟᱦᱚᱞᱮ ᱚᱱᱟ ᱴᱮᱞᱤᱜᱨᱟᱢ ᱠᱚᱨᱮ ᱛᱟᱦᱚᱞᱮ ᱚᱸᱰᱮ ᱠᱷᱚᱱᱟᱜ ᱜᱮ ᱢᱟᱱᱮ ᱯᱨᱤᱯᱟᱨᱮᱥᱚᱱ ᱠᱚ ᱦᱟᱛᱟᱣ ᱵᱟᱲᱟ ᱦᱩᱭᱩᱜ ᱠᱟᱱᱟ ᱛᱚ ᱾
ᱚᱸᱣᱟ
ᱛᱟᱦᱞᱮ ᱟᱢ ᱫᱚ ᱚᱠᱟᱴᱟᱜ ᱥᱟᱵᱡᱮᱠᱴ ᱛᱮᱢ ᱯᱟᱲᱦᱟᱣ ᱞᱮᱱᱟ?
ᱦᱮᱸ
ᱞᱟᱹᱭ ᱫᱟᱹᱧ ᱟᱢ ᱫᱚ ᱚᱠᱟᱴᱟᱜ ᱥᱟᱵᱡᱮᱠᱴ ᱥᱟᱵᱡᱮᱠᱴ ᱛᱮ ᱯᱟᱲᱦᱟᱣ ᱞᱮᱱᱟ?
ᱤᱧ ᱫᱚ ᱥᱚᱥᱠᱨᱤᱛ ᱛᱤᱧ ᱯᱟᱲᱦᱟᱣ ᱞᱮᱱᱟ ᱾
ᱥᱚᱸᱥᱠᱨᱤᱛ
ᱦᱩᱸ ᱟᱢᱫᱚ ᱚᱠᱟᱴᱟᱜ ᱥᱟᱵᱡᱮᱠᱴ ᱛᱮ ᱜᱨᱮᱡᱩᱣᱮᱥᱚᱱ ᱮᱢ ᱠᱚᱨᱟᱣᱟ?
ᱤᱧᱫᱚ ᱥᱟᱱᱛᱟᱞᱤ ᱛᱮᱜᱮᱧ ᱠᱚᱨᱟᱣ ᱠᱟᱫᱟ᱾
ᱚ ᱮᱢ ᱮ ᱦᱚᱢ ᱠᱚᱨᱟᱣ ᱠᱟᱫᱟ?
ᱦᱮᱸ ᱮᱢ ᱮ ᱦᱚᱸ ᱠᱚᱨᱟᱣ ᱦᱩᱭ ᱠᱟᱱᱟ᱾
ᱟᱸ
ᱟᱢ ᱫᱚ ᱮᱢ ᱮ ᱵᱟᱢ ᱠᱚᱨᱟᱣ ᱠᱟᱫᱟ?
ᱵᱟᱝ ᱵᱟᱹᱧ ᱠᱚᱨᱟᱣ ᱠᱟᱫᱟ ᱠᱚᱞᱮᱡᱽ ᱨᱮᱜᱮ ᱥᱴᱚᱯ ᱦᱩᱭ ᱠᱟᱱᱟ᱾
ᱪᱮᱫᱟᱜ ᱜᱨᱮᱡᱩᱣᱮᱥᱚᱱ ᱵᱟᱢ ᱠᱚᱢᱯᱞᱤᱴ ᱞᱮᱫᱟ?
ᱵᱟᱝ ᱚᱱᱟ ᱦᱚᱸ ᱢᱤᱫᱴᱮᱱ ᱯᱮᱯᱟᱨ ᱮᱠᱷᱚᱱᱳ ᱵᱟᱠᱤ ᱢᱮᱱᱟᱜ ᱛᱤᱧᱟ ᱥᱤᱠᱥ ᱥᱮᱢᱤᱥᱴᱟᱨ ᱨᱮᱱᱟᱜ
ᱪᱮᱫᱟᱜ ᱚᱱᱟ ᱠᱚᱢᱯᱞᱤᱴ ᱟᱢ ᱦᱟᱜ?
ᱚᱱᱟᱜᱮ ᱠᱚᱢᱯᱞᱤᱴ ᱫᱚᱧ ᱢᱮᱱᱮᱫ ᱜᱮᱭᱟ ᱛᱟᱯᱚᱨᱮ ᱚᱲᱟᱜ ᱨᱮᱱᱟᱜ ᱦᱟᱱᱟ ᱱᱤᱭᱟᱹ ᱠᱟᱹᱢᱤ ᱪᱟᱯᱛᱮ ᱫᱤᱠᱷᱤ ᱪᱮᱫ ᱦᱩᱭᱩᱜ ᱠᱟᱱ?
ᱟᱨ ᱢᱤᱫᱴᱮᱱ ᱯᱮᱯᱟᱨ ᱜᱮ ᱠ
ᱵᱟᱝᱠᱷᱟᱱ, ᱵᱟᱝᱠᱷᱟᱱ ᱢᱤᱫᱴᱮᱱ ᱯᱮᱯᱟᱨ ᱱᱮ ᱪᱮᱫ ᱞᱮᱠᱟ ᱧᱮᱞᱚᱜ
ᱚᱱᱟ ᱥᱤᱢᱮᱥᱴᱟᱨ ᱮᱢ ᱠᱚᱢᱯᱞᱤᱴ ᱠᱮᱫᱟᱢ ᱟᱨ ᱢᱤᱫᱴᱟᱝ ᱥᱮᱢᱤᱥᱴᱟᱨ ᱡᱩᱫᱤ ᱵᱟᱢ ᱠᱚᱢᱯᱞᱤᱴᱟ ᱢᱮᱱᱟᱭᱟ ᱛᱚ ᱦ ᱛᱟᱦᱮᱸ
ᱟᱫᱷᱟ ᱜᱮ ᱛᱟᱦᱮᱸ
ᱧᱩᱛᱩᱢ ᱫᱚ ᱪᱮᱫ ᱪᱮᱫ ᱠᱟᱱ ᱛᱟᱢᱟ?
ᱡᱟᱦᱟᱸ ᱢᱮᱱᱟᱜᱼᱟ ᱚᱱᱟᱜᱮ᱾
ᱠᱟᱭᱨᱟ ᱮᱵ ᱨᱮ ᱾ ᱢᱚᱱᱤ ᱢᱟᱞᱟ᱾ ᱚ, ᱟᱹᱰᱤ ᱱᱟᱯᱟᱭ ᱧᱩᱛᱩᱢ ᱠᱟᱱ ᱛᱟᱢᱟ᱾
ᱦᱩᱸ ᱱᱟᱯᱟᱭ ᱜᱮ ᱾ ᱟᱭᱳᱼᱵᱟᱵᱟ ᱧᱩᱛᱩᱢ ᱠᱚ ᱫᱚ ᱫᱚᱦᱚᱭ ᱛᱟᱵᱚᱱᱟ ᱩᱭᱦᱟᱹᱨ ᱵᱷᱟᱵᱽᱱᱟ ᱠᱟᱛᱮᱫ ᱜᱮᱥᱮ᱾
ᱦᱮᱸ ᱦᱮᱸ ᱟᱭᱳ ᱵᱟᱵᱟ ᱦᱚᱸ ᱛᱟᱯᱚᱨᱮ ᱱᱩᱠᱩ ᱜᱚᱲᱚᱢ ᱯᱩᱴᱷᱤ ᱜᱚᱲᱚᱢ ᱵᱟ ᱛᱟᱠᱚ ᱠᱚ ᱛᱟᱦᱮᱱ ᱜᱮᱭᱟ ᱛᱚ᱾ ᱟᱫᱚ ᱟᱵᱚ ᱦᱚᱲ ᱫᱚᱢ ᱵᱩᱡ ᱫᱟᱲᱮᱭᱟᱜ ᱠᱟᱱ ᱜᱮᱭᱟ ᱦᱚᱭᱛᱚ ᱚᱱᱮ ᱪᱮᱫ ᱡᱩᱫᱤ ᱵᱟᱵᱟᱭᱳ ᱛᱟᱦᱮᱱᱟᱭ ᱵᱟ ᱫᱟᱫᱩ ᱛᱟᱦᱮᱱᱟᱭ ᱛᱟᱦᱚᱞᱮ ᱩᱱᱠᱤᱱᱟᱜ ᱧᱩᱛᱩᱢ ᱠᱚ ᱫᱚᱦᱚ ᱦᱚᱴᱚ ᱟᱵᱚᱱᱟ᱾ ᱡᱟᱦᱟᱸᱭ
ᱚᱱᱠᱟ ᱠᱟᱛᱮᱜ ᱜᱮ ᱤᱧ ᱦᱚᱸᱠᱚ ᱧᱩᱛᱩᱢ ᱟᱠᱟᱫᱤᱧᱟ᱾
ᱮᱸ ᱞᱟᱹᱭ ᱟᱠᱚ ᱚᱱᱮ ᱦᱮᱸ ᱜᱚᱲᱚᱢ ᱯᱲᱦᱤ ᱜᱚᱲᱚᱢ ᱠᱚᱲᱟ ᱱᱚᱜᱼᱚ ᱱᱤᱝᱠᱟ ᱠᱚ ᱞᱟᱹᱭ ᱜᱮᱭᱟ ᱛᱚ ᱚᱱᱟ ᱚᱱᱟ ᱯᱚᱨᱚᱢ ᱯᱚᱨᱟ ᱫᱚ ᱛᱟᱦᱮᱸ ᱤᱫᱤᱜ ᱜᱮᱭᱟ ᱫᱟᱫᱩ ᱛᱟᱠᱣᱟᱜ ᱧᱩᱛᱩᱢ ᱠᱚ ᱵᱟᱹᱭᱳ ᱛᱟᱠᱚᱣᱟᱜ ᱧᱩᱛᱩᱢ ᱠᱚ᱾
ᱦᱩᱸ ᱦᱩᱸ
ᱛᱟᱦᱚᱞᱮ ᱥᱟᱱᱛᱟᱲᱤ ᱠᱚᱫᱚᱢ ᱵᱟᱲᱟᱭ ᱜᱮᱭᱟ ᱥᱮ ᱪᱮᱫ ᱠᱟᱹᱴᱤᱡ ᱠᱟᱹᱴᱤᱡ? ᱦᱮᱞᱳ
ᱢᱮᱱᱫᱤᱧ ᱚᱲᱟᱜ ᱠᱚᱨᱮ ᱫᱚ ᱛᱟᱦᱚᱞᱮ ᱛᱤᱱᱟᱹᱜ ᱦᱚᱲ ᱢᱮᱱᱟᱜ ᱯᱮᱭᱟ?
ᱦᱮᱞᱳ, ᱱᱤᱛᱚᱜ ᱫᱚ ᱚᱲᱟᱜ ᱨᱮ ᱯᱩᱱ ᱦᱚᱲ ᱢᱮᱱᱟᱜ ᱞᱮᱭᱟ᱾ ᱟᱡᱚᱢᱫᱟᱢ? ᱱᱤᱛᱚᱜ ᱜᱚᱜᱚ-ᱵᱟᱵᱟ ᱛᱟᱹᱠᱤᱱ ᱜᱚᱜᱚ ᱵᱟᱵᱟ ᱛᱟᱹᱠᱤᱱ ᱢᱮᱱᱟᱜ ᱠᱤᱱᱟ ᱟᱨ ᱫᱟᱫᱟ ᱟᱨ ᱫᱤᱫᱤ ᱛᱟᱦᱮᱸ ᱠᱟᱱᱟᱭ ᱫᱤᱫᱤ ᱫᱚᱞᱮ ᱡᱟᱶᱟᱭ ᱠᱮᱫᱮᱭᱟ᱾ ᱟᱯᱮ ᱫᱚᱯᱮ ᱛᱤᱱᱟᱹᱜ ᱦᱳᱱᱟ?
ᱟᱞᱮ ᱫᱚ ᱟᱭᱩ ᱟᱨ ᱵᱟᱵᱟ ᱢᱤᱞᱮ ᱞᱮ ᱯᱩᱱ ᱦᱚᱲ ᱢᱮᱱᱟᱜ ᱞᱮᱭᱟ᱾
ᱚ ᱟᱨᱚ ᱚᱠᱚᱭ ᱚᱠᱚᱭ ᱢᱮᱱᱟᱜ ᱠᱤᱱᱟ?
ᱫᱤᱫᱤ ᱢᱮᱱᱟᱭᱟ ᱟᱭᱩ ᱟᱨ ᱵᱟᱵᱟ᱾
ᱚ ᱟᱢᱫᱚ ᱛᱟᱦᱚᱞᱮ ᱦᱚᱯᱚ ᱟᱢ ᱫᱚ ᱦᱚᱯᱚᱱᱤᱡ ᱠᱟᱱᱟᱢ ᱥᱮ ᱪᱮᱫ? ᱚ ᱦ
ᱵᱟᱝᱼᱟ ᱫᱤᱫᱤ ᱫᱚ ᱢᱮᱱᱟᱭ ᱜᱮᱭᱟ ᱩᱱᱤ ᱫᱚ ᱰᱟᱺᱩᱣᱟᱹ ᱜᱮᱭᱟ ᱵᱟᱞᱮ ᱡᱟᱶᱟᱭ ᱠᱟᱫᱮᱭᱟ ᱾
ᱫᱤᱫᱤᱭᱟᱜ ᱩᱢᱟᱹᱨ ᱫᱚ ᱛᱤᱱᱟᱹᱜ ᱜᱟᱱ ᱦᱩᱭᱮᱱ ᱛᱮ?
ᱟᱨ ᱵᱟᱡᱟᱨ ᱠᱚ ᱛᱚᱵᱮ ᱛᱤᱱᱟᱹᱜ ᱥᱺᱜᱤᱧ ᱛᱟᱯᱮᱭᱟ?
ᱵᱟᱡᱟᱨ ᱫᱚ ᱟᱞᱮ ᱱᱚᱛᱮ ᱥᱤᱞᱫᱟᱹ ᱱᱚᱛᱮ ᱯᱷᱩᱞᱠᱩᱥᱢᱟ ᱵᱟᱡᱟᱨ ᱛᱞᱮ ᱛᱚ ᱾ ᱟᱫᱚ ᱤᱧ ᱫᱚ ᱢᱟᱱᱮ ᱚᱲᱟᱜ ᱨᱮ ᱵᱟᱹᱧ ᱛᱟᱦᱮᱱ ᱜᱮᱭᱟ ᱛ ᱤᱧᱦᱚᱸ ᱚᱱᱟ ᱵᱟᱭᱨᱮ ᱨᱮᱜᱮᱧ ᱛᱟᱦᱮᱱ ᱜᱮᱭᱟ ᱢᱟᱱᱮ ᱵᱟᱭᱨᱮ ᱨᱮᱜᱮ ᱛᱟᱦᱮ ᱦᱩᱭᱩᱜ ᱜᱮᱭᱟ ᱵᱟᱭᱨᱮ ᱠᱚᱨᱮᱜᱮ ᱯᱟᱲᱦᱟᱣ ᱵᱟᱲᱟᱜ ᱦᱩᱭᱩᱜ ᱜᱮᱭᱟ ᱛᱚ ᱾ ᱢᱮᱱ ᱛᱟᱦᱚᱞᱮ ᱫᱤᱫᱤ ᱫᱤᱫᱤᱭ ᱩᱢᱮᱨ ᱫᱚ ᱛᱤᱱᱟᱹᱜ ᱜᱟᱱ ᱛᱟᱭ? ᱫᱤᱫᱤᱭᱟᱜ ᱩᱢᱮᱨ ᱫᱚ ᱛᱤᱱᱟᱹᱜ ᱠᱟᱱ ᱛᱟᱭ?
ᱦᱩᱭᱮᱱ ᱛᱟᱭ ᱜᱮᱭᱟ ᱢᱚᱴᱟ ᱢᱩᱴᱤ ᱵᱮᱥ ᱵᱷᱟᱜᱮ ᱜᱮ ᱾
ᱦᱸ
ᱤᱧᱟᱹᱜ ᱠᱟᱹᱢᱤ ᱠᱚ ᱢᱮᱱᱟᱜ ᱜᱮᱭᱟ ᱯᱚᱨᱮ ᱠᱟᱛᱷᱟ ᱠᱟᱛᱷᱟᱧ ᱦᱩᱭᱩᱜᱼᱟ, ᱫᱚᱦᱚᱭ ᱫᱟᱹᱧ ᱛᱟᱦᱞᱮ ᱯᱚᱨᱮ ᱜᱟᱯᱟᱞᱢᱼᱼ
ᱪᱮᱫ?